ᱦᱮᱸ᱾
ᱦᱮᱞᱳ, ᱦᱮᱸ ᱜᱚᱝᱠᱮ ᱡᱚᱦᱟᱨ ᱜᱮ᱾
ᱟᱸᱻ ᱜᱚᱝᱠᱮ ᱧᱟᱢᱚᱜ ᱠᱟᱱᱟ?
ᱦᱮᱸ ᱜᱚᱝᱠᱮ ᱟᱸᱚᱢᱚᱜ ᱠᱟᱱᱟ᱾ ᱜᱚᱝᱠᱮ ᱠᱟᱹᱴᱤᱡ ᱴᱟᱣᱟᱨ ᱯᱨᱚᱵᱽᱞᱮᱢᱮᱜ ᱛᱟᱵᱤᱱᱟᱭ ᱥᱮ ᱪᱮᱫ?
ᱦᱮᱸ ᱜᱚᱢᱠᱮ ᱢᱟᱡᱷᱮ ᱢᱟᱡᱷᱮ ᱚᱱᱟ ᱫᱚ ᱟᱵᱚ ᱟᱹᱛᱳ ᱜᱮᱭᱟ᱾
ᱚ᱾
ᱠᱤᱪᱷᱩᱩᱜᱟᱱ ᱴᱟᱣᱟᱨ ᱨᱮᱱᱟᱜ ᱮᱴᱠᱮᱴᱚᱬᱮ ᱛᱟᱸᱦᱮᱱ ᱦᱮᱸ ᱦᱮᱸ ᱡᱚᱦᱟᱨ ᱜᱮ ᱟᱹᱰᱤ ᱫᱤᱱ ᱯᱚᱨ᱾
ᱛᱟᱦᱚᱴᱞᱮ ᱜᱚᱝᱠᱮ ᱚᱠᱟᱞᱮᱠᱟ ᱢᱮᱱᱟᱜ ᱵᱮᱱᱟ?
ᱦᱮᱸ ᱢᱚᱴᱟ-ᱢᱩᱴᱤ ᱱᱤᱭᱟᱹ ᱜᱷᱟᱹᱲᱤᱡ ᱫᱚ ᱠᱷᱟᱱ ᱱᱟᱯᱟᱭ ᱵᱟᱲᱟᱜ ᱜᱮ ᱟᱯᱮ ᱠᱚᱣᱟᱜ ᱫᱟᱭᱟ ᱫᱩᱞᱟᱹᱲ ᱛᱮ, ᱟᱹᱵᱤᱱ ᱜᱮ ᱚᱠᱟᱞᱮᱠᱟ?
ᱟᱹᱞᱤᱧ ᱦᱚᱸ ᱱᱟᱯᱟᱭ ᱜᱮ ᱦᱮ ᱜᱚᱝᱠᱮ᱾
ᱟᱪᱪᱷᱟ ᱟᱪᱪᱷᱟ ᱟᱪᱪᱷᱟ! ᱵᱟᱷ ᱚᱲᱟᱜ ᱠᱚᱨᱮ ᱛᱟᱦᱞᱮ ᱜᱚ-ᱵᱟᱵᱟ ᱛᱟᱠᱚ?
ᱦᱮᱸ ᱜᱚᱝᱠᱮ ᱜᱚ-ᱵᱟᱵᱟ ᱛᱟᱠᱚ ᱵᱷᱟᱜᱤ ᱜᱮ ᱢᱮᱱᱟᱜ ᱠᱚᱣᱟ᱾
ᱟᱪᱪᱷᱟ ᱪᱪᱪᱷᱟ ᱪᱪᱪᱷᱟ᱾ ᱟᱹᱞᱤᱧ ᱥᱮᱫ ᱦᱚᱸ ᱱᱚᱛᱮ ᱦᱮᱸ ᱱᱚᱛᱮ ᱦᱚᱸ ᱜᱚᱝᱠᱮ ᱱᱚᱛᱮ ᱦᱚᱸ ᱜᱚ-ᱵᱟᱵᱟ ᱛᱟᱠᱚ ᱥᱟᱱᱟᱢ ᱠᱚᱜᱮ ᱦᱟᱸᱜ ᱠᱷᱟᱱ᱾ ᱟᱨ, ᱱᱤᱭᱟᱹ ᱜᱷᱟᱹᱲᱤᱡ ᱫᱚ ᱱᱟᱭ ᱱᱟᱯᱟᱭ ᱵᱟᱲᱟ ᱜᱮ ᱾ ᱟᱨ ᱛᱟᱦᱞᱮ ᱜᱚᱝᱠᱮ ᱟᱹᱰᱤ ᱫᱤᱱ ᱯᱚᱨ ᱨᱚᱯᱚᱲ ᱦᱩᱭᱩᱜ ᱠᱟᱱᱟ ᱦᱮᱸ᱾
ᱦᱳᱭ ᱜᱚᱝᱠᱮ ᱟᱹᱰᱤ ᱫᱤᱱ ᱯᱚᱨᱮ ᱜᱮ
ᱟᱨ ᱱᱚᱜ-ᱚᱭ ᱛᱚᱨᱟᱝ ᱟᱥᱟᱲ ᱵᱚᱸᱜᱟ ᱦᱚᱸ ᱪᱟᱵᱟᱭ ᱪᱟᱵᱟ ᱪᱟᱵᱟᱟᱭ ᱦᱤᱡᱩᱜ ᱠᱟᱱ ᱫᱚ ᱵᱚᱨᱥᱟ ᱦᱚᱸ ᱟᱬᱜᱚᱭᱮᱱ ᱛᱟᱵᱚᱱᱟ᱾ ᱛᱟᱦᱞᱮ ᱛᱤᱱ ᱡᱷᱟᱹᱞ ᱠᱮᱫᱟ ᱵᱤᱱ ᱨᱚᱦᱚᱭ ᱠᱚᱫᱚ?
ᱦᱮᱸ ᱜᱚᱝᱠᱮ ᱨᱚᱦᱚᱭ ᱠᱚᱫᱚ ᱠᱟᱹᱴᱤᱡ ᱥᱩᱨ ᱦᱮᱡ ᱟᱠᱟᱱ ᱜᱮᱭᱟ ᱟᱨ ᱠᱟᱹᱴᱤᱡ ᱠᱷᱟᱱᱜᱮ ᱢᱩᱪᱟᱹᱫ ᱵᱚᱞᱚᱜ ᱞᱟᱹᱜᱤᱫ ᱦᱟᱸᱜ᱾
ᱟᱪᱪᱷᱟ ᱟᱪᱪᱷᱟ ᱟᱪᱪᱷᱟ ᱟᱪᱪᱷᱟ᱾
ᱠᱟᱹᱴᱤᱡ ᱤᱭᱟᱹ ᱠᱚᱜᱮ ᱠᱟᱹᱴᱤᱡ ᱵᱟᱭ ᱦᱟᱨᱟ ᱟᱠᱟᱱᱟ ᱛᱚᱞᱟ ᱠᱚᱜᱮ ᱦᱟᱸᱜ᱾
ᱚᱻ ᱟᱪᱪᱷᱟ, ᱟᱪᱪᱷᱟ, ᱟᱪᱪᱷᱟ᱾
ᱛᱚᱞᱟ ᱠᱚᱜᱮ ᱵᱟᱭ ᱦᱟᱨᱟᱣᱣ ᱠᱟᱱᱟ ᱵᱟᱝ?
ᱟᱪᱪᱷᱟ, ᱟᱪᱪᱷᱟ ᱟᱪᱪᱷᱟ ᱟᱪᱷᱟᱷᱟ ᱟᱪᱪᱷᱟ᱾ ᱦᱩᱸ, ᱵᱟᱝ᱾ ᱟᱹᱞᱤᱧ ᱥᱮᱫ ᱦᱚᱸ ᱠᱷᱟᱱ ᱱᱚᱛᱮ ᱦᱮᱸ ᱜᱚᱝᱠᱮ ᱱᱚᱛᱮ, ᱦᱚᱸ ᱱᱚᱛᱮ ᱦᱚᱸ ᱮᱠᱷᱟᱱ ᱞᱮ ᱞᱟᱦᱟ ᱧᱚᱜ ᱟᱠᱟᱫ ᱜᱮᱭᱟ᱾ ᱟᱞᱮ ᱥᱮᱫ ᱛᱚ ᱮᱠᱷᱟᱱ ᱵᱤᱨ ᱫᱤᱥᱚᱢ ᱛᱚ ᱱᱚᱱᱛᱮ ᱫᱚ ᱮᱠᱷᱟᱱ ᱜᱚᱝᱠᱮ ᱟᱨ ᱠᱟᱺᱡ ᱫᱤᱨᱤ ᱧᱚᱜᱚᱜ ᱜᱮᱭᱟ ᱫᱟᱜ ᱦᱚᱸ ᱚᱱᱠᱟ ᱠᱷᱟᱱ ᱵᱟᱭ ᱫᱟᱜ ᱟᱠᱟᱫᱟ ᱠᱟᱨᱚᱱ ᱫᱚ ᱵᱟ ᱠᱷᱟᱱ ᱪᱮᱛᱟᱱ ᱧᱚᱜ ᱜᱮᱭᱟᱞᱮ ᱛᱚ ᱮᱠᱫᱚᱢ ᱢᱟᱱᱮ ᱠᱟᱹᱡ ᱞᱮ ᱪᱮᱛᱟᱱ ᱧᱚᱜ ᱜᱮᱭᱟ ᱛᱟᱦᱞᱮ ᱫᱟᱜ ᱫᱚ ᱚᱱᱠᱟ ᱫᱚ ᱵᱟᱝ ᱛᱟᱸᱦᱮᱱᱟ᱾ ᱛᱟᱦᱞᱮ ᱮᱠᱷᱚᱱ ᱟᱸᱜ ᱛᱚᱞᱟ ᱠᱚᱫᱚ ᱮᱨ ᱦᱩᱭ ᱠᱟᱱᱟ ᱫᱮᱠᱷᱟ ᱡᱟᱠ ᱚᱱᱟ ᱦᱟᱨᱟ ᱫᱚ ᱟᱣᱨᱤ ᱦᱟᱨᱟᱜᱼᱟ ᱾ ᱚᱱᱟ ᱠᱚ ᱦᱩᱭ ᱠᱟᱱᱟ ᱥᱮ ᱦᱳᱭᱛᱳ ᱟᱨ
ᱦᱚᱳᱭᱛᱚ ᱱᱚᱣᱟ ᱪᱟᱸᱫᱚ ᱨᱟᱱᱟᱜ ᱢᱩᱪᱟᱹᱫ ᱢᱩᱪᱟᱹᱫ ᱥᱮᱫ ᱛᱮᱜᱮ ᱨᱚᱦᱚᱭ ᱫᱚ ᱟᱨᱟᱢᱵᱚ ᱜᱮᱞᱤᱧ ᱛᱚᱞᱮ ᱢᱮᱱᱫᱟᱜ ᱟᱠᱷᱟᱱ ᱜᱚᱢᱠᱮ᱾ ᱚᱝᱠᱟ
ᱩᱸᱜ
ᱟᱨ ᱛᱟᱦᱚᱞᱮ ᱜᱚᱝᱠᱮ ᱚᱱᱟ ᱠᱷᱚᱱ
ᱦᱮᱸ ᱞᱟᱹᱭ ᱵᱤᱱ ᱜᱚᱝᱠᱮ᱾
ᱚᱱᱟ ᱠᱷᱚᱱ ᱦᱚᱸ ᱯᱳᱭᱞᱳ ᱠᱟᱛᱷᱟ ᱦᱩᱭᱩᱜ ᱠᱟᱱᱟ ᱜᱚᱝᱠᱮ ᱟᱸᱡᱚᱢᱮᱫ ᱛᱟᱦᱮᱸᱱ ᱱᱟᱞᱤᱧ ᱥᱮᱪᱮᱫ ᱠᱚᱭᱮᱠᱫᱤᱱ ᱞᱟᱦᱟ ᱫᱟᱬᱟᱱ ᱵᱤᱱ ᱪᱟᱞᱟᱣ ᱞᱮᱱᱟ?
ᱦᱳᱭ ᱜᱚᱝᱠᱮ ᱪᱟᱞᱟᱣ ᱞᱮᱱ ᱛᱟᱦᱮᱸᱱᱟ ᱞᱤᱧ ᱾
ᱦᱮᱸ ᱟᱫᱚ ᱟᱞ ᱱᱚᱝᱠᱟ ᱪᱟᱞᱟᱣ ᱛᱚ ᱵᱟᱝ ᱦᱩᱭᱠᱟᱱᱟ ᱟᱨ ᱟᱹᱞᱤᱧ ᱦᱚᱸ ᱟᱠᱷᱟᱱ ᱮ ᱢᱤᱫᱤᱞᱤᱧ ᱢᱤᱫᱴᱟᱝ ᱠᱟᱛᱷᱟᱞᱤᱧ ᱠᱚᱞ ᱟᱫᱮ ᱛᱟᱦᱮᱸᱜ᱾ ᱛᱟᱦᱞᱮ ᱟᱫᱚ ᱮ ᱩᱱ ᱴᱷᱮᱱᱮ ᱢᱮᱛᱟᱞᱤᱧ ᱠᱟᱱᱟᱥ ᱡᱮ ᱱᱚᱝᱠᱟ ᱠᱷᱟᱱᱮ ᱪᱟᱞᱟᱣ ᱠᱟᱱᱟ ᱟᱵᱚᱨᱮᱱ ᱮᱱᱠᱷᱟᱱ ᱦᱮᱸ ᱟ ᱜᱟ ᱮᱴᱟ ᱟᱫᱚ ᱞᱤᱧ ᱢᱮᱱ ᱫᱟ ᱛᱟᱦᱞᱮ ᱟᱹᱵᱤᱱ ᱞᱤᱧ ᱠᱚᱞᱟᱵᱤᱱ ᱜᱮ ᱛᱟᱦᱞᱮ ᱟᱨ ᱟᱹᱞᱤᱧ ᱞᱤᱧ ᱢᱚᱱᱮᱫᱟ ᱠᱚᱞ ᱟᱹᱵᱤᱱᱟᱞᱤᱧ ᱟᱹᱵᱤᱱ ᱵᱤᱱ ᱠᱚᱞ ᱠᱮᱫᱟ ᱦᱮᱸ
ᱦᱩᱸ᱾
ᱡᱟᱭ ᱦᱳᱠ ᱱᱟᱯᱟᱭᱮᱱ ᱜᱮᱭᱟ᱾ ᱪᱟᱞᱟᱣ ᱛᱚ ᱵᱟᱝ ᱦᱳᱭᱠᱟᱱᱟ ᱢᱟ ᱛᱟᱦᱞᱮ ᱠᱟᱹᱡ ᱞᱟᱹᱭᱟᱜ ᱵᱤᱱ ᱥᱮ ᱚᱛᱮᱱᱟᱜ ᱤᱫᱤ ᱠᱟᱛᱮᱫ ᱚᱠᱟᱞᱮᱠᱟᱱᱟ? ᱡᱟᱯᱤᱫ ᱟᱹᱞᱤᱧ ᱫᱚ ᱮᱸᱜ ᱵᱷᱤᱰᱭᱳ ᱠᱚᱨᱮᱜ ᱡᱟᱞᱤᱧ ᱧᱮᱞ ᱠᱟᱫ᱾
ᱦᱮᱸ ᱜᱚᱝᱠᱮ ᱥᱟᱹᱨᱤᱜᱮ ᱫᱤᱜᱷᱟ ᱨᱮᱞᱤᱧ ᱦᱮᱡ ᱠᱟᱱᱟ ᱟᱹᱰᱤ ᱨᱟᱹᱥᱠᱟᱹ ᱜᱮᱞᱤᱧ ᱵᱩᱡᱷᱟᱹᱣ ᱠᱮᱫᱟ ᱵᱩᱡᱷᱟᱹᱣ ᱫᱚ, ᱤᱛᱷᱱᱟᱠ
ᱟᱪᱷᱟ᱾
ᱜᱚᱝᱠᱮ ᱢᱮᱫᱴᱟᱝ ᱫᱚ ᱚᱱᱟᱜᱮ ᱠᱟᱹᱴᱤᱡ ᱮᱸᱴᱠᱮᱴᱚᱚᱲᱮ ᱫᱚ ᱚᱝᱠᱟ ᱱᱚᱜᱼᱚᱭ ᱱᱚᱰᱮ ᱫᱚ ᱡᱟᱭᱜᱟ ᱫᱚ ᱟᱹᱰᱤ ᱵᱮᱥ ᱫᱟᱬᱟᱱ ᱞᱟᱹᱜᱤᱫ ᱫᱚ ᱟᱹᱰᱤ ᱵᱷᱟᱜᱤ ᱜᱮ ᱡᱟᱭᱜᱟ, ᱢᱮᱱᱠᱷᱟᱱ ᱜᱚᱝᱠᱮ ᱱᱚᱜᱼᱚᱭ ᱡᱟᱦᱟᱸᱭ ᱚᱸᱰᱮ ᱦᱮᱡ ᱠᱟᱛᱮᱫ ᱵᱚ ᱛᱟᱦᱮᱸᱱ ᱫᱚ ᱚᱱᱮ ᱚᱲᱟᱜ ᱵᱷᱟᱲᱟ ᱠᱚᱜᱮ ᱡᱩᱫᱤ ᱫᱚᱢᱮ ᱠᱚ ᱦᱟᱛᱟᱣᱮᱜ ᱛᱟᱵᱚᱱᱟ᱾ ᱦᱩᱸ ᱜᱚᱢᱠᱮ᱾ ᱮᱠᱫᱚᱢ ᱜᱚᱝᱠᱮ ᱟᱹᱵᱤᱱ ᱦᱚᱸ ᱪᱷᱩᱴᱤ ᱵᱤᱱ ᱧᱟᱢ ᱞᱮᱠᱷᱟᱱ ᱱᱚᱝᱠᱟᱱ ᱡᱟᱭᱜᱟ ᱨᱮ ᱦᱤᱡᱩᱜ ᱵᱤᱱ ᱫᱟᱬᱟᱱ ᱥᱟᱹᱰᱤᱜᱮ ᱱᱚᱜᱼᱚ ᱰᱮ ᱫᱚ ᱠᱟᱹᱴᱤᱡ ᱟᱹᱰᱤ ᱵᱮᱥ ᱜᱮ ᱵᱩᱡᱷᱟᱹᱜᱼᱟ᱾
ᱟᱪᱪᱷᱟ ᱟᱪᱪᱷᱟ ᱜᱚᱝᱠᱮ ᱛᱟᱦᱞᱮ ᱚᱸᱰᱮᱞᱤᱧ ᱟᱸᱡᱚ ᱚᱸᱰᱮᱞᱤᱧ ᱟᱸᱡᱚᱢ ᱵᱟᱲᱟ ᱠᱟᱫᱟ ᱡᱮ ᱚ ᱤᱭᱟᱹ ᱦᱩᱭᱳᱜ ᱜᱮᱭᱟ, ᱢᱟᱱᱮ ᱱᱚᱜᱼᱚᱭ ᱡᱮᱢᱚᱱ ᱮᱸᱜ ᱪᱮᱫ ᱠᱚ ᱞᱟᱹᱭᱫᱟ ᱵᱟ ᱮᱥᱠᱮᱢ ᱦᱚᱸ ᱚᱝᱠᱟᱱᱟᱜ ᱡᱤᱱᱤᱥ ᱦᱳᱭᱳᱜ ᱜᱮᱭᱟ ᱥᱟᱹᱨᱤ ᱚᱱᱟ ᱫᱚ?
ᱦᱮᱸ ᱜᱚᱝᱠᱮ ᱱᱚᱣᱟ ᱫᱚ ᱥᱟᱹᱨᱤ ᱜᱮ᱾ ᱮᱥᱠᱮᱢ ᱫᱚ ᱫᱚᱢᱮ ᱜᱮ ᱦᱳᱭᱳᱜᱼᱟ, ᱱᱚᱜᱼᱚ ᱱᱚᱣᱟ ᱡᱟᱭᱜᱟ ᱠᱚᱨᱮᱜ ᱫᱚ ᱴᱩᱨᱤᱥᱴ ᱢᱟᱱᱮ ᱤᱭᱟᱹ ᱫᱟᱲᱟᱱ ᱡᱟᱭᱜᱟ ᱠᱚᱨᱮ ᱫᱚ ᱜᱚᱝᱠᱮ ᱫᱚᱢᱮᱜ ᱜᱮ ᱮᱥᱠᱮᱢ ᱦᱳᱭᱳᱜᱼᱟ, ᱢᱮᱱᱠᱷᱟᱱ ᱱᱚᱜ-ᱠᱟᱱ ᱦᱚᱲ ᱥᱟᱵ ᱠᱚ ᱦᱳᱭᱳᱜᱼᱟ ᱡᱟᱦᱟᱸ ᱫᱚ ᱮᱠᱫᱚᱢ ᱥᱳᱚᱡᱟ ᱜᱮ ᱥᱮᱱ ᱠᱟᱛᱮ ᱛᱮ ᱨᱚᱯᱚᱲ ᱦᱳᱭᱳᱜᱼᱟ ᱦᱟᱸᱰᱮ᱾ ᱵᱟᱠᱷᱟᱱ ᱫᱚ ᱠᱟᱹᱴᱤᱡ ᱱᱚᱸᱜᱝᱼᱠᱟ ᱚᱲᱟᱜ ᱧᱟᱢ ᱠᱚ ᱛᱮ ᱦᱚᱸ ᱜᱚᱝᱠᱮ ᱫᱚᱢᱮ ᱜᱮ ᱮᱥᱠᱮᱢ ᱦᱳᱭᱳᱜ ᱜᱮᱭᱟ, ᱢᱟᱱᱮ ᱫᱚᱢᱮ ᱠᱚ ᱮᱲᱮᱭᱟᱱᱤᱡ ᱜᱮᱭᱟ᱾
ᱟᱪᱪᱷᱟ ᱟᱪᱪᱷᱟ ᱟᱪᱪᱷᱟ᱾
ᱟᱫᱚ ᱠᱟᱹᱴᱤᱡ ᱱᱚᱜᱼᱚ ᱱᱚᱣᱟ ᱠᱚ ᱠᱟᱹᱴᱤᱡ ᱡᱩᱫᱤ ᱜᱚᱝᱠᱮ ᱱᱚᱜᱼᱚ ᱱᱚᱣᱟ ᱠᱚᱫᱚ ᱠᱟᱹᱴᱤᱡ ᱡᱩᱰᱤ ᱚᱞᱚᱜ ᱯᱟᱲᱦᱟᱣ ᱵᱟᱢ ᱵᱟᱰᱟᱭ ᱞᱮᱠᱷᱟᱱ ᱠᱟᱹᱴᱤᱡ ᱛᱚᱵᱚ ᱮᱲᱮ ᱦᱚᱪᱚᱜ ᱜᱮᱭᱟ᱾ ᱚᱱᱟ ᱠᱷᱟᱹᱛᱤᱨ ᱢᱟᱱᱮ ᱠᱟᱹᱴᱤᱡ ᱡᱟᱦᱟᱸᱭ ᱡᱟᱦᱟᱸ ᱨᱮᱵᱚ ᱛᱟᱦᱮᱱᱟ ᱚᱸᱰᱮ ᱥᱮᱱ ᱠᱟᱛᱮᱮᱫ ᱵᱩᱡᱟᱣ ᱧᱮᱞᱠᱟᱛᱮ ᱚᱲᱟᱜ ᱫᱩᱣᱟᱹᱨ ᱦᱟᱛᱟᱣᱜᱮ ᱴᱷᱤᱠᱟ᱾ ᱵᱟᱠᱷᱟᱱ ᱠᱚ ᱠᱟᱹᱴᱤᱡ ᱮᱲᱮ ᱦᱚᱸᱵᱚ ᱮᱲᱮ ᱦᱚᱪᱚᱜ ᱜᱮᱭᱟ ᱟᱵᱚ ᱫᱚ ᱟᱹᱰᱤᱜᱟᱱ ᱦᱚᱲᱜᱮ᱾
ᱦᱚᱸᱜᱼᱚᱭ ᱧᱮᱞ ᱵᱤᱱ ᱜᱚᱝᱠᱮ ᱦᱚᱸᱜᱼᱚᱭ ᱪᱚ ᱢᱳᱵᱟᱭᱤᱞ ᱲ ᱦᱚᱜᱼᱚᱭ ᱡᱟᱦᱟᱸᱧ ᱩᱰᱩᱠ ᱠᱟᱱ ᱛᱟᱵᱚᱱᱟ, ᱛᱚ ᱱᱚᱸᱰᱮ ᱠᱷᱚᱱᱟᱜ ᱡᱟᱦᱟᱸᱭ ᱫᱚ ᱛᱟᱨᱢᱟ ᱫᱚᱢᱮ ᱮ ᱥᱤᱧᱪ ᱟᱹᱨᱩ ᱯᱷᱮᱨᱟᱣ ᱠᱟᱱᱟ ᱡᱮ ᱮᱯ ᱠᱚᱛᱮ ᱦᱚᱸ ᱚᱰᱟᱨ ᱜᱟᱱᱚᱜ ᱠᱟᱱᱟ᱾ ᱟᱨ ᱟᱱᱟ ᱚᱲᱟᱜ ᱠᱚ ᱵᱷᱟᱲᱟ ᱜᱟᱱᱚᱜ ᱠᱟᱱᱟ, ᱛᱚ ᱱᱚᱝᱠᱟ ᱠᱟᱛᱮᱜ ᱵᱟᱝ ᱜᱟᱱᱚᱜᱼᱟ?
ᱦᱮᱸ ᱜᱚᱝᱠᱮ ᱜᱟᱱ ᱫᱚ ᱜᱟᱱᱚᱜ ᱜᱮᱭᱟ ᱧᱮᱞᱚᱜ ᱠᱟᱱᱟ ᱢᱟᱱᱮ ᱟᱹᱰᱤ ᱟᱹᱰᱤ ᱦᱚᱲ ᱜᱮ ᱵᱷᱟᱜᱮ ᱡᱮᱨᱮᱚᱢ ᱠᱚ ᱫᱮᱠᱷᱟᱣ ᱟᱵᱚᱫ ᱫᱮᱠᱷᱟᱣ ᱫᱟ᱾ ᱢᱳᱵᱟᱭᱮᱞ ᱨᱮ ᱚᱱᱠᱟᱜᱮ ᱚᱲᱟᱜ ᱠᱚ ᱮᱢᱚᱜ ᱠᱟᱱᱟ ᱢᱮᱱᱠᱷᱟᱱ ᱟᱹᱰᱤ ᱟᱹᱰᱤ ᱦᱚᱲᱜᱮ ᱫᱮᱠᱷᱟᱣ ᱟᱵᱚᱱ ᱠᱟᱱᱟ ᱠᱚ ᱵᱷᱟᱜᱮ ᱵᱷᱟᱜᱮ ᱢᱮᱱᱠᱷᱟᱱ ᱦᱟᱸᱰᱮ ᱥᱮᱱ ᱠᱟᱛᱮᱫ ᱫᱚ ᱟᱫᱚ ᱚᱱᱠᱟ ᱫᱚ ᱚᱲᱟᱜ ᱫᱩᱣᱟᱹᱨ ᱠᱚ ᱵᱟᱢ ᱧᱟᱢᱟ᱾ ᱡᱩᱫᱤ ᱚᱱᱠᱟ ᱚᱲᱟᱜ ᱮᱢ ᱧᱟᱢ ᱵᱟᱝᱠᱷᱟᱱ ᱟᱫᱚ ᱡᱟᱦᱟᱸ ᱩᱱ ᱥᱚᱢᱚᱭ ᱡᱟᱦᱟᱸ ᱡᱟᱦᱟᱸ ᱜᱚᱱᱚᱝ ᱛᱮ ᱚᱱᱟ ᱚᱲᱟᱜᱴᱟᱜ ᱴᱟᱜ ᱤᱭᱟᱹ ᱦᱳᱭ ᱞᱮᱱ ᱛᱟᱦᱮᱸᱜᱼᱟ᱾ ᱦᱟᱛᱟᱣ ᱦᱩᱭ ᱞᱮᱱ ᱛᱟᱦᱮᱸᱼᱟ ᱱᱤᱛᱚᱜ ᱫᱚ ᱚᱱᱟ ᱚᱲᱟᱜ ᱜᱮ ᱦᱤᱛᱚᱜ ᱫᱚ ᱰᱚᱵᱚᱞ ᱜᱚᱱᱚᱝ ᱛᱮ ᱰᱚ ᱚᱱᱟ ᱚᱲᱟᱜ ᱠᱚ ᱮᱢᱚᱜ ᱠᱟᱱᱟ᱾ ᱚᱱᱠᱟ ᱱᱤᱡᱮᱴᱟᱜ ᱪᱟᱞᱟᱜ ᱠᱟᱱᱟ ᱜᱚᱢᱠᱮ᱾
ᱟᱪᱪᱷᱟ ᱛᱟᱦᱚᱞᱮ ᱜᱚᱝᱠᱮ ᱱᱚᱣᱟ ᱛᱚ ᱜᱚᱢᱠᱮ ᱛᱚ ᱟᱹᱰᱤ ᱫᱩᱠ ᱨᱮᱱᱟᱜ ᱠᱟᱛᱷᱟ ᱦᱮᱸ᱾
ᱦᱮᱸ ᱜᱚᱝᱠᱮ ᱟᱹᱰᱤ ᱫᱩᱠ ᱨᱮ ᱢᱮᱱᱟᱜ
ᱛᱟᱦᱚᱞᱮ ᱜᱚᱝᱠᱮ ᱢᱟᱱᱮ ᱟᱵᱤᱱ ᱵᱤᱱ ᱞᱟᱹᱭ ᱦᱚᱪᱚᱭᱟ ᱡᱮ ᱫᱟᱬᱟ ᱵᱟᱲᱟ ᱞᱟᱹᱜᱤᱫ ᱛᱮᱫᱚ ᱦᱚᱸ-ᱚᱭ ᱡᱮᱢᱚᱱ ᱪᱷᱩᱴᱤ ᱠᱚᱨᱮᱫ ᱫᱟᱬᱟ ᱵᱟᱲᱟ ᱞᱟᱹᱜᱤᱫ ᱛᱮᱫᱚ ᱮᱠᱫᱚᱢ ᱟᱹᱰᱤ ᱡᱟᱭᱜᱟ ᱠᱟᱱᱟ ᱥᱮ ᱪᱮᱫ?
ᱦᱮᱸ ᱡᱟᱭᱜᱟ ᱫᱚ ᱜᱚᱝᱠᱮ ᱟᱹᱰᱤ ᱪᱚᱨᱚᱠ ᱡᱟᱭᱜᱟ ᱠᱟᱱᱟ ᱟᱫᱚ ᱠᱟᱹᱴᱤᱡ ᱦᱚ-ᱚᱭ ᱧᱮᱞ ᱧᱚᱜ ᱠᱟᱛᱮ ᱦᱚᱸ-ᱚᱭ ᱚᱲᱟᱜ ᱫᱩᱣᱟᱹᱨ ᱠᱚᱜᱮ ᱦᱟᱛᱟᱣ ᱞᱮᱠᱷᱟᱱ ᱮᱠᱫᱚᱢ ᱵᱷᱟᱜᱮᱭᱟ ᱮᱠᱫᱚᱢ ᱾
ᱟ ᱜᱚᱢᱠᱮ ᱢᱟᱱᱮ ᱚᱸᱰᱮ ᱫᱚ ᱟᱹᱞᱤᱧ ᱞᱤᱧ ᱢᱮᱱ ᱦᱚᱪᱚᱭᱮᱫᱟ ᱡᱮ ᱛᱤᱥ ᱪᱟᱞᱟᱣ ᱞᱮᱱᱠᱷ ᱠᱷᱟᱱ ᱱᱚᱸᱰᱮ ᱫᱚ ᱟᱹᱰᱤ ᱱᱟᱯᱟᱭᱚᱜᱼᱟ᱾
ᱜᱚᱝᱠᱮ ᱱᱚᱣᱟ ᱞᱟᱹᱭ ᱞᱮᱠᱷᱟᱱ ᱫᱚ ᱟᱹᱞᱤᱧ ᱞᱤᱧ ᱞᱟᱹᱭ ᱞᱮᱠᱷᱟᱱ ᱱᱚᱜᱼᱚᱭ ᱡᱟᱦᱟᱸ ᱵᱚ ᱵᱟᱠ ᱠᱚ ᱞᱟᱹᱭᱟ ᱢᱟᱱᱮ ᱯᱷᱟᱹᱜᱩᱱ ᱵᱚᱸᱜᱟ ᱢᱩᱪᱟᱹᱫ ᱢᱩᱪᱟᱹᱫ᱾ ᱯᱷᱟᱹᱜᱩᱱ ᱵᱚᱸᱜᱟ ᱢᱩᱪᱟᱹᱫ ᱢᱩᱪᱟᱹᱫ ᱪᱟᱹᱛ ᱵᱚᱸᱜᱟ ᱵᱚᱞᱚ ᱵᱚᱞᱚ ᱥᱚᱢᱚᱭ ᱪᱟᱞᱟᱣ ᱞᱮᱠᱷᱟᱱ ᱜᱚᱝᱠᱮ ᱟᱹᱰᱤ ᱴᱷᱤᱠ ᱦᱚᱸᱜ-ᱟ ᱱᱚᱣᱟ ᱫᱚ ᱩᱱ ᱥᱚᱢᱚᱡ ᱦᱤᱡᱩᱜ ᱠᱟᱱᱟ᱾ ᱟᱨ ᱢᱤᱫᱴᱟᱱ ᱦᱩᱭᱩᱜ ᱠᱟᱱᱟ ᱡᱟᱦᱟᱸ ᱫᱚ ᱚᱱᱮ ᱫᱩᱨᱜᱟᱹ ᱯᱩᱡᱟᱹᱹ ᱱᱮ ᱫᱩᱨᱜᱟᱟᱹ ᱯᱩᱡᱟᱹ ᱚᱱᱮ ᱢᱟᱱᱮ ᱯᱚᱨᱮ ᱯᱚᱨᱮ ᱪᱟᱞᱣ ᱞᱮᱠᱷᱟᱱ ᱜᱚᱝᱠᱮ ᱨᱟᱵᱟᱝ ᱵᱚᱞᱚᱜ ᱞᱟᱦᱟᱨᱮ᱾ ᱞᱟᱹᱭ ᱜᱟᱱᱚᱜᱼᱟ᱾ ᱩᱱᱥᱚᱢᱚᱡ ᱫᱚ ᱮᱠᱫᱚᱢ ᱱᱚᱣᱟ ᱫᱚ ᱫᱟᱬᱟᱱ ᱡᱟᱭᱜᱟ ᱫᱚ ᱵᱮᱥᱴ᱾ ᱮᱠᱫᱚᱢ ᱟᱹᱰᱤ ᱵᱷᱟᱜᱮᱭᱟ ᱟᱹᱰᱤ ᱱᱟᱯᱟᱭᱟ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ᱾
ᱱᱚᱜ-ᱚ ᱱᱚᱣᱟ ᱚᱠᱛᱚ ᱨᱮ ᱪᱟᱞᱟᱣ ᱞᱮᱱᱠᱷᱟᱱ ᱜᱚᱝᱠᱮ ᱮᱠᱫᱚᱢ ᱟᱹᱰᱤ ᱢᱟᱱᱮ ᱩᱱᱫᱚ ᱟᱹᱰᱤ ᱵᱷᱟᱜᱤ ᱜᱮᱢ ᱵᱩᱡᱷᱟᱹᱶᱼᱟ ᱟᱹᱰᱤ ᱜᱟᱱ ᱟᱹᱰᱤ ᱜᱟᱱ ᱥᱟᱺᱜᱤᱧ ᱥᱟᱺᱜᱤᱧ ᱨᱮᱱ ᱦᱚᱲ ᱠᱚᱠᱚ ᱦᱤᱡᱩᱜᱼᱟ᱾ ᱟᱢᱦᱚᱸ ᱠᱟᱹᱴᱤᱡ ᱩᱱᱠᱩ ᱥᱟᱢ ᱩᱯᱨᱩᱢᱚᱜᱼᱟ ᱠᱟᱹᱴᱤᱡ ᱮᱢ ᱜᱟᱞᱚᱪᱟ ᱾ ᱦᱚᱜᱼᱚᱭ ᱩᱱ ᱥᱚᱢᱚᱭ ᱫᱚ ᱟᱹᱰᱤ ᱵᱮᱥᱴᱟ ᱜᱚᱢᱠᱮ ᱛᱟᱦᱞᱮ ᱜᱚᱢ ᱠᱮ ᱟᱹᱞᱤᱧ ᱞᱤᱧ ᱟᱸᱡᱚᱢ ᱟᱠᱟᱫ ᱫᱚ ᱟᱹᱵᱤᱱ ᱦᱚᱸ ᱵᱤᱱ ᱪᱟᱞᱟᱣ ᱞᱮᱱ ᱫᱚ ᱞᱟᱹᱭ ᱮᱫ ᱫᱚᱠᱚ ᱢᱩᱠᱩᱴᱢᱩᱱᱤᱯᱩᱨ ᱥᱮᱫ ᱜᱚᱝᱠᱮ ᱟᱸᱡᱚᱢ ᱠᱮᱫ ᱫᱚᱞᱤᱧ
ᱦᱮᱸ ᱜᱚᱢᱠᱮ ᱟᱨ ᱛᱮᱜ ᱪᱟᱞᱟᱣ ᱞᱮᱱ ᱜᱮᱭᱟᱞᱤᱧ ᱾ ᱛᱟᱦᱚᱞᱮ ᱮᱠᱷᱟᱱ ᱦᱮᱸ ᱢᱤᱫ ᱫᱤᱱ ᱟᱵᱚᱨᱮᱱ ᱜᱟᱛᱮ ᱥᱟᱶ ᱜᱮᱞᱤᱧ ᱜᱟᱞᱢᱟᱨᱟᱣᱮᱫ ᱛᱟᱦᱮᱸᱫ ᱛᱚ ᱩᱱᱤ ᱞᱤᱧ ᱞᱟᱹᱭ ᱫᱚᱞᱤᱧ ᱞᱟᱹᱭ ᱛᱟᱦᱮᱸᱜᱼᱟ ᱾ ᱪᱟᱞᱟᱣ ᱞᱤᱱᱟᱹᱧ ᱜᱚᱢᱠᱮ ᱟᱸᱜ ᱛᱟᱯᱚᱨᱮ ᱱᱚᱰᱮ ᱦᱚᱸ ᱜᱚᱝᱠᱮ ᱱᱚᱝᱠᱟ ᱜᱮ ᱱᱚᱰᱮ ᱦᱚᱸ ᱟᱹᱰᱤ ᱢᱟᱱᱮ ᱦᱮᱡ ᱠᱟᱛᱮᱜ ᱡᱟᱦᱟᱸᱭ ᱥᱟᱹᱜᱤᱧ ᱧᱚᱜ ᱨᱮᱱ ᱠᱚ ᱧᱮᱞ ᱠᱚᱣᱟ ᱩᱱᱠᱩ ᱫᱚ ᱩᱱᱠᱩ ᱫᱚᱠᱚ ᱮᱲ ᱦᱩᱲᱤᱡ ᱦᱚᱪᱚᱜ ᱜᱮᱭᱟ ᱧᱮᱞ ᱦᱩᱭ ᱟᱠᱟᱱᱟ ᱚᱱᱠᱟ ᱦᱚᱸ ᱧᱮᱞᱚᱜ ᱜᱮᱭᱟ᱾ ᱟᱹᱞᱤᱧ ᱫᱚ ᱱᱚᱣᱟ ᱱᱚᱣᱟ ᱢᱮᱥᱟ ᱵᱟᱨ ᱯᱮ ᱫᱷᱟᱣ ᱞᱤᱧ ᱵᱟᱜᱟᱣ ᱠᱟᱱᱟ᱾ ᱛᱚ ᱠᱷᱟᱱ ᱟᱫᱚ ᱤᱱᱟᱹ ᱯᱚᱨ ᱞᱤᱧ ᱧᱮᱞ ᱮᱫᱟ ᱮᱦᱚᱵ ᱡᱟᱦᱟᱸ ᱛᱟᱦᱮᱱ ᱚᱲᱟᱜ ᱠᱚ ᱮᱠᱷᱟᱱ ᱱᱚᱸᱲᱮ ᱦᱚᱸ ᱱᱚᱝᱠᱟ ᱜᱮ ᱠᱟᱹᱡ ᱵᱷᱟᱹᱜᱮ ᱴᱷᱤᱠ ᱠᱩᱞᱤ ᱵᱟᱲᱟ ᱠᱟᱛᱮᱫ ᱛᱟᱦᱮᱸ ᱚᱲᱟᱜ ᱫᱚ ᱦᱟᱛᱟᱣ ᱫᱚᱨᱠᱟᱨᱚᱜ ᱠᱟᱱᱟ᱾
ᱮᱵᱚᱝ ᱮᱸ ᱱᱚᱣᱟ ᱨᱮᱢᱟ ᱡᱟᱦᱟᱸ ᱤᱛᱤᱦᱟᱥ ᱟᱵᱤᱱ ᱡᱩᱫᱤ ᱵᱤᱱ ᱧᱮᱞᱟ᱾ ᱛᱮᱦᱮᱧ ᱢᱩᱠᱩᱴᱢᱚᱱᱤᱯᱩᱨ ᱨᱮᱱᱟᱜ ᱤᱛᱤᱦᱟᱥ ᱡᱩᱫᱤ ᱵᱚᱱ ᱱᱟᱜᱟᱢ ᱡᱩᱫᱤ ᱵᱚᱱ ᱧᱮᱞᱟ ᱾
ᱮ ᱥᱟᱹᱨᱤ ᱜᱮ ᱜᱚᱝᱠᱮ ᱱᱚᱸᱲᱮ ᱢᱤᱫ ᱡᱚᱠᱷᱚᱡ ᱛᱚ ᱵᱤᱱ ᱱᱚᱣᱟ ᱜᱮ ᱵᱮᱱ ᱟᱸᱡᱚᱢ ᱟᱠᱟᱫ ᱜᱮᱭᱟ ᱥᱟᱱᱛᱟᱲ ᱟᱹᱛᱩ ᱛᱟᱦᱮᱸ ᱠᱟᱱᱟ᱾ ᱦᱮᱸ ᱵᱟᱝ
ᱦᱮᱸᱻᱦᱮᱸᱻ ᱜᱚᱝᱠᱮ ᱟᱸᱡᱚᱢ ᱠᱟᱫ ᱜᱮᱭᱟ ᱞᱤᱧ
ᱦᱮᱸ ᱥᱟᱱᱛᱟᱲ ᱟᱹᱛᱩ ᱫᱚ ᱛᱟᱦᱮᱸ ᱠᱟᱱᱟ᱾ ᱟᱨ ᱚᱠᱟ ᱞᱮᱠᱟ ᱠᱟᱛᱮᱜ ᱛᱮᱦᱤᱧ ᱚᱸᱰᱮ ᱠᱷᱚ ᱠᱷᱚᱱ ᱩᱱᱠᱩ ᱚᱪᱚᱜ ᱠᱟᱛᱮᱫ ᱛᱮᱦᱤᱧ ᱢᱩᱠᱩᱴᱢᱚᱱᱤᱯᱩᱨ ᱰᱮᱢ ᱛᱮᱭᱟᱨ ᱮᱱᱟ᱾ ᱛᱚ ᱟᱹᱞᱤᱧ ᱞᱤᱧ ᱢᱮᱱᱟ ᱡᱩᱫᱤ ᱡᱟᱦᱟᱸᱭ ᱡᱩᱫᱤ ᱟᱵᱚ ᱥᱟᱱᱛᱟᱲ ᱠᱚ ᱦᱳᱭᱛᱚ ᱡᱟᱦᱟᱸᱭ ᱡᱩᱫᱤ ᱧᱮᱞ ᱵᱚᱱ ᱦᱤᱡᱩᱜᱼᱟ᱾ ᱛᱚ ᱟᱹᱞᱤᱧ ᱞᱤᱧ ᱢᱮᱱᱟ᱾ ᱟ ᱮᱠᱫᱚᱢ ᱱᱚᱣᱟ ᱠᱚ ᱱᱟᱜᱟᱢ ᱵᱟᱲᱟᱭ ᱠᱟᱛᱮ ᱜᱮ ᱦᱮᱡ ᱞᱟᱹᱜᱤᱫ ᱦᱮᱡ ᱧᱮᱞ ᱫᱚᱨᱠᱟᱨᱚᱜ ᱠᱟᱱᱟ᱾ ᱮᱲᱮᱠᱷᱟᱱ ᱟᱨᱚ ᱦᱳᱭᱛᱚ ᱨᱟᱹᱥᱠᱟᱹ ᱢᱟᱱᱮ ᱟᱨᱚ ᱦᱳᱭᱛᱚ ᱢᱚᱱᱮᱨᱮ ᱢᱤᱫᱴᱮᱱ ᱱᱟᱯᱟᱭ ᱵᱩᱡᱷᱟᱹᱜᱼᱟ᱾ ᱡᱮ ᱥᱟᱹᱨᱤ ᱜᱮ ᱛᱮᱦᱮᱧ ᱦᱟᱱᱮ ᱥᱟᱱᱛᱟᱲ ᱠᱚ ᱦᱳᱭᱛᱚ ᱱᱚᱣᱟ ᱡᱟᱭᱜᱟ ᱨᱮ ᱠᱚ ᱛᱟᱦᱮᱸ ᱠᱟᱱᱟ ᱱᱩᱱᱠᱩ ᱦᱚᱲ ᱱᱩᱱᱠᱩ ᱡᱟᱭ ᱡᱟᱭᱜᱟ ᱠᱚ ᱟᱲᱟᱜ ᱚᱴᱚᱣ ᱠᱟᱫᱟ ᱟᱲᱟᱜ ᱦᱚᱴᱚ ᱠᱟᱛᱮ ᱛᱮᱦᱤᱧ ᱟᱞᱮᱭᱟ ᱱᱚᱝᱠᱟ ᱱᱚᱣᱟ ᱰᱮᱢ ᱫᱚ ᱛᱮᱭᱟᱨ ᱟᱠᱟᱱᱟ᱾ ᱛᱤᱦᱤᱧ ᱚᱸᱰᱮ ᱡᱩᱫᱤ ᱵᱤᱱ ᱧᱮᱞᱟ ᱥᱟᱱ ᱛᱟᱲ ᱠᱚᱣᱟᱜ ᱚᱵᱚᱫᱟᱱ ᱫᱚ ᱜᱚᱝᱠᱮ ᱟᱹᱰᱤ ᱜᱮ ᱢᱮᱱᱟᱜᱼᱟ᱾ ᱛᱮᱦᱮᱧ ᱩᱱᱠᱩ ᱠᱤ ᱵᱟᱠᱚ ᱟᱲᱟᱜ ᱵᱟᱠᱚ ᱟᱲᱟᱜ ᱠᱟᱜ ᱠᱮᱭᱟ ᱦᱳᱭᱛᱚ ᱛᱮᱦᱮᱧ ᱚᱱᱟ ᱰᱮᱢ ᱫᱚ ᱦᱳᱭᱛᱚ ᱵᱟᱝ ᱛᱮᱭᱟᱨ ᱠᱚᱜᱼᱟ᱾ ᱛᱚ ᱚᱸᱰᱮ ᱟᱵᱚᱣᱟᱜ ᱟᱹᱰᱤ ᱢᱟᱨᱟᱝ ᱮᱱᱮᱢ ᱢᱮᱱᱟᱜᱼᱟ᱾ ᱦᱮᱸ ᱜᱚᱝᱠᱮ ᱟᱵᱚᱣᱟᱜ ᱟᱹᱰᱤ ᱢᱟᱨᱟᱝ ᱮᱱᱮᱢ ᱢᱮᱱᱟᱜ ᱟᱠᱟᱫᱟ ᱜᱚᱝᱠᱮ ᱟᱨ ᱛᱟᱦᱮᱸ ᱨᱮᱱᱟᱜ ᱡᱚᱢ ᱧᱩ ᱨᱮᱱᱟᱜ ᱟᱹᱞᱤᱧ ᱫᱚᱞᱤᱧ ᱢᱮᱱᱟ ᱠᱟᱹᱡ ᱵᱮᱥ ᱵᱟᱲᱟᱭ ᱠᱩᱞᱤ ᱵᱟᱲᱟᱭ ᱠᱟᱛᱮ ᱜᱮ ᱫᱚᱨᱠᱟᱨᱚᱜ ᱠᱟᱱᱟ᱾ ᱟᱨ ᱚᱸᱰᱮ ᱫᱚ ᱜᱚᱝ ᱠᱮ ᱟᱹᱞᱤᱧ ᱧᱮᱞ ᱠᱮᱫᱟ ᱡᱮ ᱱᱚᱜᱼᱚᱭ ᱟ ᱤᱭᱟᱹ ᱫᱤᱱ ᱢᱮᱱᱫᱚ ᱱᱚᱜᱼᱚᱭ ᱥᱤᱛᱩᱝ ᱫᱤᱱ ᱥᱤᱛᱩᱝ ᱚᱠᱛᱚ ᱟᱨ ᱴᱷᱤᱠ ᱱᱚᱝᱠᱟ ᱡᱟᱦᱟᱸ ᱫᱚ ᱤᱝᱨᱮᱡᱤ ᱛᱮᱠᱚ ᱢᱮᱛᱟᱜ ᱠᱟᱱ ᱫᱤᱥᱮᱢᱵᱚᱨ ᱤᱱᱠᱟᱹ ᱤᱱᱟᱜ ᱚᱱᱟ ᱪᱮᱱᱟᱞ ᱠᱚᱨᱮ ᱠᱚ ᱜᱚᱝᱠᱮ ᱟᱸ ᱫᱟᱬᱟᱱ ᱪᱟᱞᱟᱜ ᱫᱚ ᱚᱸᱰᱮ ᱫᱚ ᱟᱹᱰᱤ ᱡᱚᱛᱷᱟᱛ ᱡᱟᱭᱜᱟ ᱠᱟᱱᱟ ᱮᱵᱚᱝ ᱥᱟᱱᱟᱢ ᱜᱮ ᱪᱟᱞᱟᱜ ᱞᱟᱹᱠᱛᱤ ᱠᱟᱱᱟ᱾ ᱟᱨᱚ ᱱᱟᱯᱭᱚ-ᱟ ᱦᱮᱸᱥᱮ
ᱦᱮᱸ ᱜᱚᱝᱠᱮ ᱠᱟᱹᱴᱤᱡ ᱞᱤᱧ ᱟᱸᱚᱢ ᱠᱟᱫ ᱫᱚ ᱚᱸᱰᱮ ᱠᱟᱹᱴᱤᱡ ᱢᱟᱱᱮ ᱥᱟ ᱟᱵᱚ ᱥᱟᱱᱛᱟᱲᱸ ᱦᱚᱸᱯᱚᱱ ᱠᱚᱣᱟ-ᱜ ᱜᱮ ᱚᱱᱠᱟ ᱚᱲᱟᱜ ᱠᱚᱼᱠᱚ ᱵᱮᱱᱟᱣ ᱠᱟᱱᱟ᱾ ᱥᱮ ᱪᱮᱫ ᱚᱱᱠᱟ ᱞᱤᱧ ᱟᱸᱡᱚᱢ ᱠᱟᱫ ᱫᱚᱸ ᱛᱟᱦᱮᱱ ᱚᱲᱟᱜ ᱠᱚ᱾ ᱠᱟᱹᱴᱤᱡ ᱞᱤᱧ ᱧᱮᱞ ᱠᱟᱫᱟ᱾ ᱪᱟᱞᱟᱜ - ᱪᱟᱞᱟᱜ ᱫᱚᱞᱤᱧ ᱞᱮᱭᱮᱫ ᱜᱮᱭᱟ᱾ ᱞᱤᱧ ᱦᱚᱸ
ᱮᱠᱫᱚᱢ - ᱮᱠᱫᱚᱢ ᱜᱚᱝᱠᱮ ᱛᱮᱦᱮᱧ, ᱛᱮᱦᱮᱧ ᱢᱩᱠᱩᱴᱢᱩᱱᱤᱯᱩᱨ ᱞᱮᱠᱟᱱ ᱡᱟᱭᱜᱼᱟ ᱾ ᱨᱮᱫᱚ ᱛᱮᱦᱧᱸ ᱟᱵᱚ ᱥᱟᱱᱛᱟᱲᱟ-ᱜ ᱵᱟᱹᱞᱤᱧ ᱮᱱᱮᱢ ᱢᱮᱱᱟ-ᱜ ᱠᱟᱫᱟ᱾ ᱮᱵᱚᱝ ᱟᱨ ᱚᱸᱰᱮ ᱥᱳᱨ ᱥᱳᱯᱳᱨ ᱨᱮ, ᱥᱟᱱᱛᱟᱲᱟ-ᱜ ᱦᱳᱴᱮᱞ ᱠᱚᱼᱦᱚᱸ ᱢᱮᱱᱟ-ᱜ ᱠᱟᱫᱟ᱾ ᱦᱮᱸ ᱟᱹᱰᱤ ᱢᱚᱸᱡᱷᱽ ᱵᱩᱡᱷᱟᱹᱜᱼᱟ᱾ ᱜᱚᱝᱮ ᱟᱹᱰᱚ ᱢᱚᱸᱡᱽᱷ ᱵᱩᱡᱷᱟᱹᱜᱼᱟ᱾ ᱮᱚᱝ ᱟᱵᱚ ᱡᱟᱦᱟᱸ ᱥᱟᱱ ᱥᱟᱱᱛᱟᱲ ᱦᱚᱲ ᱠᱚᱸ ᱫᱚᱢᱮᱸ ᱠᱚ ᱵᱟᱜᱟᱜᱼᱟ᱾ ᱮᱵᱚᱝ ᱥᱟᱱᱟᱢ ᱦᱚᱲ ᱦᱚ ᱚᱱᱟ ᱠᱟᱱᱟ ᱢᱤᱫᱴᱮᱱ ᱨᱚᱯᱚᱲ ᱜᱟᱞᱚᱪ ᱥᱟᱹᱨᱤᱜᱮ ᱟᱹᱰᱤ ᱨᱟᱹᱥᱠᱟᱹ ᱵᱩᱡᱷᱟᱹᱜᱼᱟ ᱜᱚᱝᱠᱮ᱾ ᱟᱹᱞᱤᱧ ᱢᱟ ᱛᱷᱩᱞ ᱛᱷᱩᱞᱤᱧ ᱢᱮᱱᱫᱟ᱾ ᱫᱮᱞᱟ ᱛᱟᱦᱚᱞᱮ ᱯᱚᱨᱤᱵᱟᱨ ᱛᱮ ᱫᱮᱞᱟ᱾ ᱦᱤᱡᱩᱜ ᱵᱤᱱ᱾ ᱥᱟᱱᱟᱢ ᱠᱚᱣᱟᱛᱮ᱾
ᱛᱟᱦᱚᱞᱮ ᱜᱚᱝᱠᱮ ᱠᱟᱹᱴᱤᱡ, ᱠᱟᱹᱴᱤᱡ ᱞᱤᱧ ᱧᱮᱞ ᱠᱮᱫ ᱫᱚ᱾ ᱚᱱᱟ ᱚᱱᱟ ᱰᱮᱢ ᱫᱚ ᱛᱤᱱᱟᱹᱜ, ᱛᱤᱱᱟᱹᱜ ᱥᱟᱺᱜᱤᱧ ᱛᱮᱠᱚ ᱛᱚᱞ ᱞᱮᱫ ᱛᱮ ᱾ᱚᱱᱟ ᱰᱮᱢ ᱴᱟᱜ
ᱜᱚᱝᱠᱮ ᱚ
ᱠᱟᱹᱴᱤᱡ ᱵᱤᱱ ᱵᱟᱰᱟᱭ ᱠᱷᱟᱱ, ᱠᱟᱹᱴᱤᱡ ᱵᱤᱱ ᱞᱟᱹᱭ, ᱞᱟᱹᱭ ᱠᱮᱭᱟ᱾
ᱜᱚᱝᱠᱮ ᱚᱱᱟ ᱰᱮᱢ ᱫᱚ ᱟᱹᱰᱤ ᱮᱸ- ᱟᱹᱰᱤ ᱢᱟᱨᱟᱝ ᱛᱮᱜᱮᱠᱚ ᱛᱞᱟᱠᱟᱫᱟ᱾ ᱟᱹᱵᱤᱱ ᱡᱩᱫᱤ ᱵᱤᱱ ᱧᱮᱞᱟ᱾ ᱚᱸᱰᱮ ᱢᱤᱫ ᱡᱚᱠᱷ ᱢᱤᱫ ᱡᱚᱠᱷᱚᱡ ᱠᱚ ᱢᱮᱱᱱᱟ ᱜᱚᱝᱠᱮ ᱡᱮ ᱟᱹᱰᱤ ᱩᱛᱟᱹᱨ ᱟᱹᱛᱩ ᱛᱟᱦᱮᱸᱠᱟᱱᱟ ᱾ ᱚᱸᱰᱮ ᱟᱹᱛᱩ ᱟᱹᱰᱤᱜ ᱟᱹᱛᱩ ᱟ. ᱛᱩ ᱛᱟᱦᱮᱸ ᱠᱟᱱᱟ ᱾ ᱮᱵᱚᱝ ᱚᱱᱟ ᱟᱹᱛᱩ ᱠᱚ᱾ ᱥᱚᱨᱟᱣ ᱠᱟᱛᱮᱮᱜ ᱚᱱᱟ᱾
ᱦᱮᱸ ᱜᱚᱝᱠᱮ ᱟᱸᱡᱚᱢᱚᱜ ᱠᱟᱱᱟ?